ᱦᱮᱞᱳ
ᱦᱮᱸ
ᱦᱮᱸ ᱡᱚᱦᱟᱨ ᱜᱮ ᱫᱟᱫᱟ᱾
ᱦᱮᱸ ᱨᱚᱲ ᱟᱸᱡᱚ ᱢᱚᱜ ᱠᱟᱱᱟ?
ᱦᱮᱸ ᱟᱸᱡᱚ ᱢᱚᱜ ᱠᱟᱱᱟ᱾
ᱚ ᱱᱟᱯᱟᱭ ᱵᱟᱲᱟᱭ ᱜᱮ ᱛᱚ?
ᱦᱮᱸ ᱱᱟᱯᱟᱭ ᱵᱟᱲᱟ ᱜᱮ᱾ ᱟᱯᱮ ᱫᱚ ᱚᱠᱟ ᱞᱮᱠᱟ?
ᱟᱞᱮ ᱦᱚᱸ ᱱᱟᱯᱟᱭ ᱵᱟᱲᱟᱭ ᱜᱮ᱾ ᱟᱨ ᱚᱲᱟᱜ ᱦᱚᱲ ᱠᱚᱫᱚ ᱪᱮᱫ ᱞᱮᱠᱟ ᱫᱚ?
ᱦᱮᱸ ᱚᱲᱟᱜ ᱦᱚᱲ ᱦᱚᱸ ᱵᱮᱥ ᱜᱮ, ᱟᱨ ᱟᱯᱮ ᱚᱲᱟᱜ ᱦᱚᱲ ᱫᱚ?
ᱟᱞᱮ ᱚᱲᱟᱜ ᱦᱚᱲ ᱦᱚᱸ ᱱᱟᱯᱟᱭ ᱵᱟᱲᱟ ᱜᱮ ᱪᱟᱸᱫᱚ ᱵᱚᱸᱜᱟ ᱫᱟᱭᱟ ᱫᱩᱞᱟᱹᱲ ᱛᱮ᱾
ᱦᱮᱸ ᱵᱮᱥ ᱜᱮ ᱠᱚ ᱛᱟᱦᱮᱸ ᱠᱚᱜ ᱢᱟ᱾
ᱦᱮᱸ
ᱟᱫᱚ ᱚᱱᱛᱮ ᱫᱚ ᱫᱟᱜ ᱡᱟᱹᱲᱤ ᱠᱚ ᱚᱠᱟ ᱞᱮᱠᱟ?
ᱫᱟᱜ ᱡᱟᱹᱲᱤ ᱫᱚ ᱦᱩᱭ ᱠᱟᱱᱟ ᱰᱷᱮᱨ ᱜᱮ ᱛᱟᱦᱞᱮ ᱦᱩᱲᱩ ᱨᱚᱦᱚᱭ ᱞᱮ ᱮᱦᱚᱵ ᱟᱠᱟᱫᱟ, ᱠᱟᱨᱚᱱ ᱟᱞᱮ ᱢᱟ ᱫᱟᱜ ᱨᱮᱱᱟᱜ ᱫᱚ ᱚᱵᱷᱟᱵ ᱵᱟᱹᱱᱩᱜᱼᱟ ᱥᱟᱢ ᱢᱟᱨᱥᱟᱞ ᱫᱟᱜ ᱵᱟᱱ ᱫᱟᱜ ᱠᱚ ᱥᱟᱨᱟ ᱥᱮᱨᱢᱟ ᱜᱮ ᱧᱟᱢᱚᱜᱼᱟ᱾ ᱛᱟᱞᱦᱮ ᱞᱟᱦᱟ ᱛᱮ ᱦᱩᱲᱩ ᱤᱛᱟᱹ ᱠᱚᱞᱮ ᱨᱚᱦᱚᱭ ᱞᱮᱫᱟ, ᱮᱨ ᱞᱮᱫᱟ ᱛᱟᱦᱚᱞᱮ ᱫᱚ ᱚᱱᱟᱜᱮ ᱦᱟᱨᱟ ᱟᱠᱟᱱ ᱠᱷᱟᱱ ᱛᱟᱦᱞᱮ ᱫᱚ ᱨᱚᱦᱚᱭ ᱞᱮ ᱮᱦᱚᱵ ᱟᱠᱟᱫᱟ᱾
ᱟᱫᱚ ᱦᱮᱸ ᱟᱞᱮ ᱥᱮᱫ ᱦᱚᱸ ᱱᱚᱜᱼᱚᱭ ᱫᱟᱜ ᱡᱟᱹᱲᱤ ᱠᱚᱦᱚᱸ ᱛᱚ ᱮᱦᱚᱵ ᱟᱠᱟᱱᱟ ᱟᱨ ᱛᱚᱞᱟ ᱠᱚᱦᱚᱸ ᱠᱚ ᱜᱤᱰᱤ ᱦᱩᱭ ᱠᱟᱜᱼᱟ ᱟᱫᱚ ᱚᱱᱟᱜᱮ ᱛᱤᱥ ᱦᱟᱨᱟᱜᱼᱟ᱾ ᱦᱟᱸᱜ ᱟᱫᱚ ᱨᱚᱦᱚᱭ ᱵᱟᱲᱟ ᱦᱳᱭᱳᱜᱼᱟ᱾
ᱚ ᱦᱮᱸ ᱛᱚ᱾
ᱟᱫᱚ ᱛᱤᱱᱟᱹᱜ ᱥᱤᱡᱤᱱ ᱠᱚ ᱨᱚᱦᱚᱭᱟ ᱚᱱᱛᱮ ᱫᱚ?
ᱟᱞᱮ ᱫᱚ ᱱᱚᱰᱮ ᱫᱚ ᱵᱟᱱᱟᱨ ᱥᱤᱡᱤᱱ ᱜᱮ ᱫᱷᱚᱨᱚᱱ ᱨᱮ ᱦᱚᱸ ᱟᱨ ᱤᱭᱟᱹ
ᱚ ᱱᱤᱛᱚᱜ ᱟᱥᱟᱲ ᱵᱚᱸᱜᱟ ᱫᱤᱱ ᱦᱚᱸ᱾
ᱦᱮᱸ᱾
ᱵᱷᱟᱜᱤ ᱜᱮ ᱛᱟᱦᱞᱮ, ᱟᱫᱚ ᱛᱟᱦᱞᱮ ᱟᱢ ᱫᱚ ᱪᱟᱥ ᱠᱟᱹᱢᱤ ᱠᱚᱫᱚᱢ ᱵᱟᱲᱟᱭ ᱜᱮᱭᱟ ᱥᱮ ᱵᱟᱝ?
ᱦᱮᱸ ᱪᱟᱥ ᱠᱟᱹᱢᱤ ᱠᱚ ᱫᱚ ᱢᱚᱴᱟ ᱢᱩᱴᱤ ᱵᱟᱲᱟᱭ ᱜᱤᱭᱟᱹᱧ᱾ ᱟᱫᱚ ᱚᱞᱚᱜ ᱯᱟᱲᱦᱟᱣ ᱥᱟᱶ ᱥᱟᱶᱛᱮ ᱪᱟᱥ ᱠᱟᱹᱢᱤ ᱠᱚᱨᱟᱣ ᱦᱩᱭᱩᱜ ᱜᱮᱭᱟ, ᱠᱟᱨᱚᱱ ᱚᱲᱟᱜ ᱨᱮᱢᱟ ᱮᱠᱞᱟ ᱜᱮ᱾ ᱟᱫᱚ ᱜᱚᱼᱵᱟᱵᱟ ᱛᱟᱹᱠᱤᱱ ᱦᱚᱸᱠᱤᱱ ᱩᱢᱮᱨ ᱦᱤᱡᱩᱜ ᱠᱟᱱᱟ ᱛᱟᱦᱮᱱ
ᱦᱮᱸ ᱚᱱᱟ ᱠᱚ ᱫᱚ ᱞᱟᱹᱠᱛᱤ ᱡᱮᱦᱮ ᱛᱩ ᱟᱵᱚ ᱫᱚ ᱥᱟᱱᱛᱟᱲ ᱦᱚᱲ ᱦᱚᱯᱚᱱ ᱠᱟᱱᱟ ᱵᱚᱱ ᱟᱵᱚ ᱣᱟᱜ ᱫᱚ ᱪᱟᱥ ᱠᱟᱹᱢᱤ ᱫᱚ ᱥᱮᱫᱟᱭ ᱦᱟᱯᱲᱟᱢ ᱠᱷᱚ ᱱᱟᱜ ᱜᱮ ᱢᱮᱱᱟᱜᱼᱟ᱾
ᱦᱳᱭ ᱟᱨ ᱛᱟᱦᱞᱮ ᱥᱮᱛᱟᱜ ᱡᱚᱢᱟᱜ ᱫᱚ ᱦᱳᱭ ᱟᱠᱟᱱᱟ ᱥᱮ ᱵᱟᱝ?
ᱦᱮ ᱦᱩᱭ ᱠᱟᱱᱟ ᱡᱚᱢᱟᱜ ᱫᱚ ᱡᱚᱢ ᱠᱚ ᱫᱚ᱾ ᱟᱨ ᱟᱯᱮ ᱫᱚ?
ᱟᱞᱮ ᱦᱚᱸ ᱡᱚᱢ ᱠᱟᱛᱮ ᱜᱮ ᱠᱷᱮᱛ ᱵᱟᱹᱫᱽ ᱥᱮᱫ ᱞᱮ ᱥᱮᱱ ᱞᱮᱱᱟ ᱛᱟᱨ ᱯᱚᱨᱮ ᱟᱫᱚ ᱤᱧ ᱫᱚ ᱟᱫᱚᱧ ᱨᱩᱣᱟᱹᱲ ᱠᱟᱱᱟ ᱛᱟᱦᱚᱞᱮ ᱟᱨ ᱞᱩᱴᱟᱨ ᱠᱚ ᱪᱟᱞᱟᱣ ᱠᱟᱜ ᱠᱷᱟᱱ
ᱚ ᱦᱮᱸ ᱚᱱᱟ ᱢᱟᱛᱚ ᱴᱷᱤᱠ ᱜᱮᱭᱟ ᱢᱮᱱ ᱠᱷᱟᱱ ᱟᱵᱚᱣᱟᱜ ᱢᱟ ᱱᱤᱛᱚᱜ ᱱᱟᱦᱟᱜ ᱡᱩᱜᱽ ᱨᱮ ᱦᱮᱜ ᱟᱠᱟᱱᱟ᱾ ᱴᱨᱟᱠᱴᱚᱨ, ᱠᱚ ᱤᱭᱟᱹ ᱠᱚ ᱟᱫᱚ ᱱᱟᱦᱮᱞ ᱥᱤᱭᱳᱜ ᱠᱚ ᱫᱚ ᱚᱱᱛᱮ ᱫᱚ ᱵᱟᱝ ᱪᱮᱠᱟ ᱠᱚ ᱥᱤ ᱵᱟᱲᱟᱭ ᱜᱮᱭᱟ ᱥᱮ ᱟᱫᱚ ᱚᱱᱟ ᱠᱚ ᱫᱚ ᱪᱟᱵᱟ ᱭᱮᱱᱟ ᱾
ᱦᱮᱸ ᱟᱫᱚ ᱚᱞᱚᱜ ᱡᱤᱭᱚᱱ ᱫᱚ ᱛᱤᱱᱟᱹᱜ ᱫᱷᱟᱹᱵᱤᱡ ᱫᱚ?
ᱚᱞᱚᱜ ᱡᱤᱭᱚᱱ ᱫᱚ ᱱᱚᱜᱼᱚᱭ ᱥᱟᱱᱛᱟᱲ ᱟᱵᱚᱣᱟᱜ ᱚᱞᱪᱤᱠᱤ ᱠᱚ ᱛᱮ ᱜᱮ ᱚᱞᱚᱜ ᱦᱩᱭᱩᱜ ᱠᱟᱱᱟ᱾ ᱟᱫᱚ ᱱᱤᱛᱚᱜ ᱫᱚ ᱡᱮᱜᱮᱫ ᱵᱤᱫᱫᱟᱹᱜᱟᱲ ᱠᱚᱨᱮ
ᱦᱮᱸ ᱛᱚ
ᱜᱮ ᱦᱩᱭᱩᱜ ᱟᱠᱟᱱᱟ᱾
ᱦᱳᱭ ᱱᱟᱯᱟᱭ ᱛᱮ ᱵᱚᱱ ᱞᱟᱦᱟ ᱪᱟᱞᱟᱜ ᱢᱟ ᱚᱱᱟ ᱜᱮ ᱵᱷᱟᱜᱮ ᱟᱵᱚᱣᱟᱜ ᱞᱟᱭᱼᱞᱟᱠᱪᱟᱨ ᱠᱚ ᱡᱟᱹᱛᱤ ᱯᱟᱹᱨᱥᱤ ᱟᱞᱚ ᱵᱚᱱ ᱦᱤᱲᱤᱧ ᱢᱟ ᱵᱟᱵᱚᱱ ᱥᱮᱪᱮᱫ ᱠᱟᱫ ᱢᱟ
ᱟᱫᱚ ᱟᱵᱚᱣᱟᱜ ᱟᱭᱳ ᱟᱲᱟᱝ ᱢᱟᱲᱟᱝ ᱛᱮ ᱜᱮ ᱡᱩᱫᱤ ᱟᱵᱚ ᱵᱟᱵᱚᱱ ᱯᱟᱲᱦᱟᱜᱼᱟ᱾ ᱟᱫᱚ ᱟᱵᱚ ᱣᱟᱜ ᱥᱟᱶᱛᱟ ᱢᱟ ᱟᱹᱰᱤ ᱛᱟᱭᱱᱚᱢ ᱨᱮ ᱜᱮ ᱛᱟᱦᱮᱱᱟ ᱥᱮ
ᱦᱳᱭ
ᱚᱱᱟ ᱞᱟᱦᱟᱱ ᱛᱤ ᱞᱟᱹᱜᱤᱫ ᱫᱚ ᱟᱵᱚ ᱫᱚ ᱚᱞᱚᱜ ᱯᱟᱲᱦᱟᱣ ᱪᱮᱫ ᱦᱚᱸ ᱫᱚᱨ ᱠᱟᱨ ᱟᱵᱚᱣᱟᱜ ᱟᱹᱨᱤ ᱪᱟᱹᱞᱤ ᱞᱟᱭ ᱞᱟᱠᱪᱟᱨ ᱥᱟᱨ ᱚᱱᱟ ᱠᱚ ᱵᱟᱲᱟᱭ ᱫᱚᱨᱠᱟᱨ ᱟᱵᱚ ᱡᱩᱫᱤ ᱵᱟᱝ ᱵᱚᱱ ᱵᱟᱲᱟᱭᱟ ᱛᱟᱦᱞᱮ ᱚᱠᱚᱭ ᱟᱵᱚᱣᱟᱜ ᱥᱟᱶᱛᱟ ᱫᱚᱭ ᱧᱮᱞᱟ᱾
ᱦᱳᱭ ᱛᱤᱱᱟᱹᱜ ᱵᱚᱱ ᱥᱮᱪᱮᱫᱚᱜᱼᱟ᱾ ᱩᱱᱟᱹᱜ ᱜᱮᱛᱚ ᱞᱟᱦᱟ ᱥᱮᱫ ᱵᱚᱱ ᱞᱟᱦᱟ ᱪᱟᱞᱟᱜᱼᱟ᱾
ᱦᱮᱸ ᱟᱫᱚ ᱟᱵᱚᱣᱟᱜ ᱢᱟ ᱜᱮᱞ ᱵᱟᱨ ᱜᱚᱴᱟᱝ ᱪᱟᱸᱫᱳ ᱨᱮ ᱜᱮᱞᱵᱟᱨ ᱜᱚᱴᱟᱝ ᱯᱚᱨᱚᱵᱽ ᱠᱚ ᱢᱮᱱᱟᱜ ᱛᱟᱵᱚᱱᱟ ᱵᱚᱸᱜᱟ ᱵᱩᱨᱩ ᱠᱚ ᱟᱫᱚ ᱟᱯᱮ ᱥᱮᱫ ᱫᱚ ᱚᱠᱟ ᱯᱚᱨᱚᱵᱽ ᱠᱚ ᱦᱩᱭ ᱵᱟᱲᱟᱜ ᱜᱮᱭᱟ ᱡᱟᱹᱥᱛᱤ?
ᱮᱸᱻ ᱡᱟᱹᱥᱛᱤ ᱫᱚ ᱢᱟᱱᱮ ᱵᱟᱱᱟᱨ ᱜᱮ ᱡᱮᱢᱚᱱ ᱵᱟᱦᱟ, ᱢᱟᱜ ᱢᱚᱬᱮ ᱥᱚᱦᱚᱨᱟᱭ, ᱢᱟᱜ ᱥᱤᱢ, ᱟᱥᱟᱲ ᱥᱤᱢ, ᱟᱸᱜᱷᱟᱬ ᱥᱤᱢ,
ᱟᱫᱚ ᱟᱯᱮᱥᱮᱫ ᱫᱚ ᱥᱚᱦᱚᱨᱟᱭ ᱫᱚ ᱚᱠᱟ ᱚᱠᱟ ᱞᱮᱠᱟ ᱠᱚ ᱢᱟᱱᱟᱣ ᱜᱮᱭᱟ᱾ ᱟᱨ ᱚᱠᱟ ᱠᱩᱱᱟᱹᱢᱤ ᱨᱮ ᱥᱮ ᱮᱸᱻ ᱚᱢᱵᱟᱵᱚᱥᱟ ᱨᱮ ᱚᱱᱟ
ᱮᱱ ᱟᱞᱮ ᱫᱚ ᱢᱟᱱᱮ ᱫᱤᱥᱚᱢ ᱠᱷᱩᱱ ᱴᱟᱹᱣ ᱢᱚᱬᱮ ᱢᱟᱦᱟ ᱯᱚᱨᱮ ᱟᱞᱮᱭᱟᱼᱜ ᱫᱚ᱾ ᱢᱟᱱᱮ ᱟᱞᱮᱭᱟᱜ ᱟᱫᱚ ᱟᱞᱮ ᱴᱷᱮ ᱱᱟᱜ ᱥᱚᱦᱚᱨᱟᱭ ᱫᱚ ᱟᱹᱰᱤ ᱟᱞᱟᱜ ᱜᱮᱭᱟ᱾ ᱠᱟᱨᱚᱱ ᱚᱡᱮ ᱫᱚ ᱪᱮᱫ ᱪᱮᱫ ᱠᱟ ᱡᱮ ᱢᱟᱱᱮ ᱠᱷᱩᱱ ᱴᱟᱹᱣ ᱦᱚᱸ ᱦᱩᱭᱩᱜᱼᱟ᱾ ᱦᱟᱸᱜ ᱠᱟᱨᱟᱢ ᱡᱟᱦᱟᱸ ᱟᱹᱜᱩ ᱦᱩᱭᱩᱜᱼᱟ ᱟᱨ ᱚᱱᱟ ᱥᱟᱶ ᱛᱮ ᱦᱚᱸ ᱟᱞᱮ ᱫᱚ ᱦᱟᱱᱮ ᱢᱤᱲ ᱦᱚᱸᱠᱚ ᱠᱚᱨᱟᱣᱟ ᱪᱮᱫ ᱠᱟ ᱪᱮ ᱦᱮ ᱞᱚᱠᱠᱷᱤ ᱟᱭᱳ ᱣᱟᱜ ᱢᱩᱨᱛᱤ ᱥᱟᱶᱛᱮ ᱠᱟᱹᱨᱢᱩᱼᱫᱷᱟᱹᱢᱩ ᱣᱟᱜ ᱢᱩᱨᱛᱤ ᱦᱤᱡᱩᱜᱼᱟ᱾
ᱦᱮᱸ
ᱛᱟᱦᱞᱮ ᱚᱱᱟ ᱠᱚ ᱵᱤᱫ ᱠᱟᱛᱮ ᱜᱮ ᱛᱟᱨ ᱯᱚᱨᱮ ᱮᱸᱻ ᱡᱮᱫᱤᱱ ᱦᱤᱞᱳᱜ ᱞᱮ ᱟᱹᱜᱩᱭ ᱮᱭᱟ ᱞᱚᱠᱠᱷᱤ ᱟᱭᱳ ᱠᱟᱨᱢᱚ ᱼᱫᱷᱚᱨᱢᱚ ᱛᱟᱹᱠᱤᱱ ᱟᱜ ᱢᱩᱨᱛᱤ ᱞᱮ ᱮᱱ ᱫᱚ ᱦᱚ ᱭᱟ᱾ ᱩᱱ ᱦᱤᱞᱳᱜ ᱢᱟᱡᱟᱱ ᱚᱠᱛᱚ ᱜᱮ ᱠᱷᱩᱱ ᱴᱟᱹᱣ ᱫᱚᱞᱮ ᱢᱟᱱᱟᱣᱟ ᱟᱨ ᱟᱹᱩᱵ ᱚᱠᱛᱚ ᱫᱚ ᱠᱟᱨᱟᱢ ᱞᱮ ᱟᱹᱜᱩᱭᱟ᱾
ᱦᱮᱸ ᱞᱟᱹᱭ ᱟᱠᱚ ᱟᱵᱩᱣᱟᱜ ᱥᱚᱦᱚᱨᱟᱭ ᱢᱟ ᱦᱟᱹᱛᱤ ᱞᱮᱠᱟᱱ ᱯᱚᱨᱚᱵᱽ ᱦᱟᱹᱛᱤ ᱥᱟᱞᱟᱜ ᱠᱚ ᱛᱩᱞᱟᱹ ᱡᱚ ᱠᱷᱟ ᱠᱟᱫᱟ ᱡᱮᱦᱮ ᱛᱩ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱠᱚ ᱟᱫᱚ ᱟᱯᱮ ᱥᱮᱫ ᱫᱚ ᱚᱠᱟ ᱞᱮᱠᱟ ᱚᱱᱠᱟ ᱜᱮ ᱢᱚᱬᱮ ᱥᱤᱧ ᱢᱚᱬᱮ ᱧᱤᱫᱟᱹ ᱜᱮ᱾
ᱵᱟ ᱟᱞᱮ ᱫᱚ ᱟᱞᱮᱭᱟᱜ ᱫᱚ ᱯᱮ ᱥᱤᱧ, ᱯᱮ ᱧᱤᱫᱟᱹ
ᱦᱮᱸ ᱟᱨ ᱢᱮᱱᱠᱷᱟᱱ ᱱᱤᱛᱚᱜ ᱢᱟ ᱧᱮᱞᱚᱜ ᱠᱟᱱᱟ ᱡᱮ ᱟᱵᱚᱣᱟᱜ ᱚᱱᱟ ᱡᱟᱦᱟᱸ ᱟᱵᱚᱣᱟᱜ ᱦᱟᱯᱲᱟᱢ ᱠᱚ ᱵᱤᱫᱟᱹᱞ ᱠᱷᱚᱱᱟ ᱦᱮᱡ ᱟᱹᱜᱩᱜ ᱠᱟᱱ ᱛᱟᱦᱮᱸᱜ ᱚᱱᱟ ᱱᱤᱛᱚᱜ ᱵᱟᱝ ᱧᱮᱞᱚᱜ ᱠᱟᱱᱟ ᱡᱮᱦᱮᱛᱩ ᱱᱤᱛᱚᱜ ᱦᱟᱸᱰᱤ-ᱯᱟᱹᱣᱨᱟᱹ ᱧᱩ ᱟᱛᱮᱜ ᱢᱟᱱᱮ ᱞᱮᱛᱟᱲ ᱜᱮ ᱚᱠᱟ ᱯᱚᱨᱚᱵᱽ ᱯᱟᱨᱚᱢᱚᱜ ᱠᱟᱱ ᱨᱮᱦᱚᱸ ᱠᱚ ᱛᱚᱸᱜᱮ ᱠᱟᱫ ᱜᱮᱭᱟ
ᱦᱳᱭ
ᱟᱫᱚ ᱚᱱᱟ ᱠᱷᱟᱹᱛᱤᱨ ᱚᱱᱟ ᱤᱫᱤ ᱠᱟᱛᱮᱜ ᱜᱮ ᱟᱵᱚᱣᱟᱜ ᱱᱤᱛᱚᱜ ᱫᱚ ᱵᱟᱝ ᱧᱮᱞᱚᱜ ᱜᱮᱭᱟ ᱡᱮ ᱢᱚᱬᱮ ᱥᱤᱧ ᱢᱚᱬᱮ ᱧᱤᱫᱟᱹ ᱮᱠᱷᱚᱱ ᱢᱟ ᱚᱱᱟ ᱤᱭᱟᱹ ᱜᱮᱠᱚ ᱢᱟᱱᱟᱣ ᱮᱫᱟ ᱢᱮᱱᱛᱮᱫ
ᱦᱮᱸ, ᱟᱫᱚ ᱪᱮᱠᱟ ᱫᱚ ᱱᱚᱣᱟ ᱫᱚ ᱡᱮ ᱟᱵᱚ ᱛᱤᱱᱟᱹᱜ ᱵᱚᱱ ᱥᱮᱪᱮᱫ ᱠᱟᱛᱮᱫ ᱞᱟᱦᱟ ᱪᱟᱞᱟᱜ ᱟᱵᱚᱱ ᱡᱮ ᱟᱵᱚᱜᱮ ᱱᱤᱛᱚᱜ ᱚᱱᱟ ᱡᱤᱱᱤᱥ ᱠᱚᱫᱚ ᱜᱚᱦᱚᱲ ᱨᱟᱠᱟᱵ ᱦᱩᱭᱩᱜ ᱛᱟᱵᱚᱱᱟ, ᱠᱟᱨᱚᱱ ᱡᱟᱦᱟᱸ ᱛᱤᱱᱟᱹᱜ ᱦᱟᱹᱯᱤᱫ ᱦᱮᱡ ᱟᱠᱟᱱᱟ ᱚᱱᱟ ᱠᱚᱫᱚ ᱟᱵᱚ ᱜᱮᱛᱚ ᱥᱟᱢᱴᱟᱣ ᱦᱩᱭᱩᱜ ᱛᱟᱵᱚᱱ, ᱟᱹᱰᱤ ᱴᱷᱟᱶ ᱨᱮᱜᱮ ᱱᱮᱛᱟᱨ ᱫᱚ ᱟᱵᱚ ᱥᱟᱱᱛᱟᱲ ᱦᱚᱯᱚᱱ ᱠᱚᱣᱟᱜ ᱫᱚ ᱪᱮᱫ ᱞᱮᱠᱟ ᱡᱮ ᱱᱟ ᱯᱟᱹᱣᱨᱟᱹ ᱦᱟᱺᱰᱤ ᱨᱮᱵᱚᱱ ᱞᱟᱦᱟ ᱟᱠᱟᱱ ᱟᱨ ᱚᱞᱚᱜ ᱯᱟᱲᱦᱟᱣ ᱨᱮ ᱮᱢᱟᱱᱟᱜ ᱥᱮᱪᱮᱫ ᱠᱚᱨᱮ ᱫᱚᱵᱚᱱ ᱛᱟᱭᱱᱚᱢ ᱟᱠᱟᱱᱟ
ᱦᱮᱸ ᱢᱮᱱᱠᱷᱟᱱ ᱱᱤᱛᱚᱜ ᱢᱟ ᱧᱮᱞᱚᱜ ᱠᱟᱱᱟ ᱡᱮ ᱮᱸ ᱡᱮᱢᱚᱱ ᱦᱟᱺᱰᱤ ᱮᱸ ᱫᱚ ᱟᱵᱚ ᱵᱚᱸᱜᱟ ᱵᱩᱨᱩ ᱨᱮᱜᱮ ᱵᱚᱱ ᱞᱟᱝᱜᱟᱣᱟ ᱟᱨ ᱵᱚᱸᱜᱟ ᱵᱩᱨᱩ ᱨᱮᱱᱟᱜ ᱚᱠᱟ ᱥᱟᱨᱮᱡ ᱦᱟᱺᱰᱤ ᱚᱱᱟ ᱫᱚ ᱧᱩᱭᱟᱠᱚ ᱢᱮᱱᱠᱷᱟᱱ ᱱᱤ ᱤᱛᱚᱜ ᱚᱱᱟ ᱧᱮᱞᱚᱜ ᱠᱟᱱᱟ ᱡᱮ ᱦᱟᱺᱰᱤ ᱯᱟᱹᱣᱨᱟᱹ ᱨᱮᱱᱟᱜ ᱵᱟᱹᱲᱤᱡ ᱵᱮᱵᱷᱟᱨ ᱦᱩᱭᱩᱜ ᱠᱟᱱᱟ, ᱦᱟᱴ ᱯᱟᱛᱟ ᱠᱚᱨᱮ ᱠᱚ ᱟᱠᱷ ᱟᱠᱷᱨᱤᱧ ᱮᱫᱟ ᱠᱚ ᱟᱨ ᱧᱩ ᱵᱩᱞ ᱟᱛᱮ ᱠᱷᱟᱹᱯᱟᱹᱨᱤᱜ ᱠᱟᱱᱟ ᱠᱚ ᱚᱱᱟ ᱠᱚᱫᱚ ᱚᱱᱟ ᱠᱚ ᱤᱫᱤᱭᱟᱛᱮ ᱱᱟᱥᱮᱢ ᱞᱟᱹᱭ ᱞᱮᱠᱷᱟᱡ ᱡᱩᱫᱤᱢ ᱞᱟᱹᱭ ᱞᱮᱠᱷᱟᱡ?
ᱦᱮᱸ ᱱᱚᱣᱟ ᱱᱤᱭᱟᱹ ᱫᱚ ᱱᱚᱣᱟ ᱜᱤᱧ ᱞᱟᱹᱭᱟ ᱡᱮ ᱮᱸ ᱧᱩ ᱦᱟᱺᱰᱤ ᱯᱟᱹᱣᱨᱟᱹ ᱧᱩ ᱱᱤᱭᱮ ᱫᱚ ᱱᱩᱱᱟᱹᱜ ᱜᱮ ᱛᱟᱦᱮᱸ ᱫᱚᱨᱠᱟᱨ ᱡᱮ ᱚᱲᱟᱜ ᱨᱮ ᱱᱚᱝᱠᱟᱱᱟᱜ ᱦᱚᱸ ᱥᱚᱝᱥᱟᱨ ᱟᱞᱚ ᱜᱷᱟᱴᱛᱤᱜ ᱢᱟ ᱱᱚᱣᱟ ᱫᱚ ᱦᱩᱭᱩᱜ ᱠᱟᱱᱟ ᱡᱮ ᱥᱩᱫᱩ ᱟᱵᱚᱣᱟᱜ ᱵᱚᱸᱜᱟ ᱯᱚᱨᱚᱵᱽ ᱨᱮᱜᱮ ᱵᱟ ᱵᱟᱯᱞᱟ ᱵᱷᱟᱸᱰᱟᱱ ᱨᱮ ᱡᱟᱦᱟᱸ ᱥᱟᱨᱮᱡ ᱦᱟᱺᱰᱤ ᱛᱟᱦᱮᱱ ᱥᱮ ᱧᱩ ᱚᱠᱛᱚ ᱫᱚᱨᱠᱟᱨ ᱩᱱ ᱚᱠᱛᱚ ᱜᱮ ᱧᱩ ᱫᱚᱨᱠᱟᱨ ᱜᱮ ᱦᱮᱸ ᱯᱮᱲᱟ ᱯᱟᱹᱲᱦᱟᱹ ᱠᱚ ᱦᱤᱡᱩᱜ ᱜᱮᱭᱟ ᱡᱟᱦᱟᱸ ᱴᱩᱠᱩ ᱧᱩᱸ ᱫᱚᱨᱠᱟᱨ ᱚᱱᱟ ᱴᱩᱠᱩᱱ ᱦᱟᱯᱲᱟᱢ ᱠᱚᱠᱚ ᱧᱩᱸᱭᱟ ᱱᱮᱛᱟᱨ ᱫᱚ ᱵᱟᱝ ᱟᱵᱚ ᱟᱹᱰᱤ ᱩᱛᱟᱹᱨ ᱰᱟᱺᱜᱩᱣᱟᱹ ᱠᱚᱲᱟ ᱜᱤᱫᱽᱨᱟᱹ ᱠᱚᱜᱮ ᱡᱟᱹᱥᱛᱤ ᱦᱟᱯᱲᱟᱢ ᱠᱷᱚᱱᱟᱜ ᱫᱚ ᱰᱟᱺᱜᱩᱣᱟᱹ ᱠᱚᱲᱟ ᱠᱚ, ᱠᱚᱲᱟ ᱜᱤᱫᱽᱨᱟᱹ ᱠᱚᱜᱮ ᱡᱟᱹᱥᱛᱤ ᱠᱚ ᱧᱩᱭ ᱨᱟᱠᱟᱵ ᱠᱤᱱᱛᱩ ᱚᱱᱟ ᱫᱚ ᱩᱪᱤᱛ ᱫᱚ ᱵᱟᱝ ᱠᱟᱱᱟ ᱱᱤᱛᱚᱜ ᱫᱚ ᱟᱵᱚᱜᱮ ᱥᱮᱪᱮᱫ ᱠᱟᱛᱮ ᱩᱱᱠᱩ ᱵᱩᱡ ᱦᱚᱪᱚ ᱫᱚᱨᱠᱟᱨ ᱛᱟᱵᱚᱱ ᱡᱮ ᱟᱸ ᱦᱟᱯᱲᱟᱢ ᱠᱚ ᱟᱯᱮ ᱟᱞᱚᱯᱮ ᱧᱩ ᱦᱟᱛᱟᱲᱟ ᱱᱩᱱᱟᱹᱜ ᱱᱚᱝᱠᱟ ᱫᱚ ᱟᱞᱚᱯᱮ ᱤᱭᱟᱹ
ᱟᱫᱚ ᱚᱱᱟᱜ ᱜᱮ ᱟᱹᱛᱩ ᱴᱚᱞᱟ ᱠᱚᱨᱮ ᱡᱩᱫᱤ ᱟᱵᱚ ᱵᱚᱱ ᱧᱮᱞ ᱠᱚᱣᱟ ᱚᱱᱠᱟ ᱵᱟᱹᱲᱤᱡ ᱠᱚ ᱢᱟᱱᱮ ᱦᱟᱺᱰᱤ ᱯᱟᱹᱣᱨᱟᱹ ᱠᱚᱠᱚ ᱟᱠᱷᱨᱤᱧ ᱮᱫᱟ ᱥᱮ ᱚ ᱡᱟᱥ ᱛᱤ ᱠᱚ ᱧᱩᱭᱮᱫᱟ ᱩᱱᱠᱩ ᱟᱵᱚᱜᱮ ᱵᱩᱡᱷᱟᱹᱣ ᱫᱚᱨᱠᱟᱨ ᱡᱮᱦᱮᱛᱩ ᱟᱵᱚ ᱫᱚ ᱥᱮᱪᱮᱫ ᱠᱟᱱᱟ ᱵᱚᱱ ᱟᱵᱚᱣᱟᱜ ᱥᱟᱶᱛᱟ ᱵᱟᱨᱮ ᱛᱮᱵᱚᱱ ᱵᱟᱲᱟᱭ ᱠᱟᱫᱟ ᱛᱚ ᱟᱵᱚ ᱜᱮᱵᱚᱱ ᱠᱩᱨᱩᱢᱩᱴᱩᱭ ᱢᱟ ᱚᱱᱟ ᱠᱚ ᱟ ᱥᱟᱦᱟ ᱞᱟᱹᱜᱤᱫ ᱥᱮ ᱩᱱᱠᱩ ᱵᱩᱡᱷ ᱵᱩᱡᱷᱟᱹᱣ ᱞᱟᱹᱜᱤᱫ, ᱵᱩᱡᱷᱟᱹᱣ ᱟᱠᱚᱣᱟ ᱵᱚᱱ ᱡᱮ ᱱᱚᱣᱟ ᱫᱚ ᱵᱟᱲᱤᱡ ᱠᱟᱱᱟ ᱢᱮᱱᱛᱮ
ᱦᱮᱸ ᱦᱮᱸ ᱮᱸ ᱢᱟᱱᱮ ᱱᱚᱝᱠᱟ ᱠᱟᱛᱷᱟ ᱞᱮᱠᱟᱛᱤᱧ ᱞᱟᱹᱭ ᱫᱟᱲᱮᱭᱟᱜᱼᱟ, ᱡᱮ ᱟᱞᱮ ᱟᱛᱩ ᱨᱮ ᱟᱹᱰᱤ ᱟᱹᱰᱤ ᱟᱭᱢᱟ ᱫᱤᱱ ᱠᱷᱚᱱᱟᱜ ᱜᱮ ᱱᱟᱛᱮ ᱠᱷᱚᱱᱟᱜ ᱫᱚ ᱡᱮᱢᱚᱱ ᱟᱞᱮ ᱟᱹᱛᱩ ᱨᱮ ᱥᱤᱫᱩ ᱠᱟᱹᱱᱩ ᱨᱮᱱᱟᱜ ᱚᱱᱟ ᱦᱩᱞ ᱢᱟᱦᱟ ᱞᱮ ᱢᱟᱱᱟᱣ ᱜᱮᱭᱟ᱾
ᱦᱮᱸ ᱦᱮᱸ
ᱟᱫᱚ ᱛᱟᱞᱟ ᱢᱟᱞᱟ ᱚᱠᱛᱚ ᱨᱮᱫᱚ ᱱᱚᱝᱠᱟ ᱞᱮᱱᱟ ᱡᱮ, ᱚᱱᱟ ᱠᱟᱹᱴᱤᱡ ᱦᱟᱛᱟᱲ ᱞᱮᱱᱟ ᱛᱟᱦᱚᱞᱮ ᱟᱫᱚ ᱟᱞᱮ ᱵᱟᱨ ᱯᱮ ᱦᱚᱲ ᱠᱚᱲᱟ ᱜᱤᱫᱽᱨᱟᱹ ᱠᱚ ᱟᱛᱮᱫ ᱜᱮᱼᱼ ᱢᱟᱨᱟᱝ ᱦᱚᱲ ᱥᱟᱞᱟᱜ ᱞᱮ ᱜᱟᱞᱢᱟᱨᱟᱣ ᱠᱮᱫᱟ ᱞᱟᱹᱭ ᱫᱟᱞᱮ ᱡᱮ ᱟᱵᱚᱣᱟᱜ ᱱᱚᱣᱟ ᱜᱮ ᱛᱟᱵᱚᱱ ᱪᱤᱱᱦᱟᱹᱣ ᱡᱤᱱᱤᱥᱼᱼ ᱱᱚᱣᱟ ᱪᱮᱫᱟᱜ ᱵᱚᱱ ᱦᱟᱹᱯᱤᱫ ᱤᱫᱤᱭ ᱮᱫᱟ ᱱᱤᱛᱚᱜ ᱫᱚ ᱟᱞᱮ ᱞᱮ ᱥᱮ ᱱᱚᱣᱟ ᱚᱠᱚᱭ ᱛᱟᱹᱠᱤᱱ ᱠᱤᱱ ᱞᱟᱹᱲᱦᱟᱹᱭ ᱞᱮᱫᱟ ᱚᱠᱚᱭ ᱠᱚ ᱠᱚ ᱞᱟᱹᱲᱦᱟᱹᱭ ᱞᱮᱫᱟ ᱱᱚᱣᱟ ᱡᱤᱱᱤᱥ ᱩᱱᱠᱩ ᱫᱟᱨᱟᱭ ᱛᱮ ᱜᱮ ᱟᱵᱚ ᱢᱮᱱᱟᱜ ᱵᱚᱱᱟ ᱟᱵᱚᱣᱟᱜ ᱴᱤᱠᱟᱹ ᱵᱩᱴᱟᱹ ᱱᱩᱠᱩᱣᱟᱜ ᱫᱟᱨᱟᱭ ᱛᱮ ᱜᱮᱼᱼ ᱩᱫᱩᱜ ᱥᱚᱫᱚᱨ ᱠᱟᱱᱟ ᱱᱚᱠᱩᱼᱼ ᱡᱩᱫᱤ ᱵᱚᱱ ᱦᱤᱲᱤᱧ ᱠᱚᱣᱟ ᱛᱟᱦᱚᱞᱮ ᱪᱤᱠᱟᱹᱛᱮ ᱜᱟᱱᱚᱜᱼᱟ ᱛᱟᱨᱯᱚᱨᱮ ᱚᱱᱟᱼᱼ ᱢᱤᱫ ᱵᱟᱨ ᱥᱮᱨᱢᱟ ᱯᱚᱨᱮ ᱠᱷᱚᱱᱟᱜ ᱜᱮ ᱟᱨ ᱦᱚᱸ ᱮᱱ ᱛᱟᱞᱮᱭᱟ ᱟᱫᱚ ᱱᱤᱛᱚᱜ ᱫᱚ ᱱᱚᱣᱟ ᱪᱟᱞᱟᱣ ᱟᱠᱟᱜᱮ ᱢᱮᱱᱟᱜᱼᱟ ᱚᱱᱠᱟ ᱜᱮ ᱟᱹᱰᱤ ᱟᱭᱢᱟ ᱟᱹᱛᱩ ᱠᱚ ᱨᱮ ᱦᱚᱸ ᱦᱟᱹᱯᱤᱫ ᱪᱟᱞᱟᱜ ᱠᱟᱱᱟ ᱟᱵᱚ ᱚᱱᱠᱟ ᱜᱮ ᱥᱮᱪᱮᱫ ᱠᱟᱛᱮᱫ ᱡᱮᱢᱚᱱ ᱵᱚᱱ ᱞᱟᱹᱭ ᱢᱟ ᱡᱮ, ᱱᱚᱣᱟ ᱠᱚ ᱫᱚ ᱟᱞᱚ ᱵᱚᱱ ᱟᱫ ᱤᱫᱤ ᱛᱟᱵᱚᱱ ᱢᱟ, ᱱᱚᱣᱟ ᱠᱚᱫᱚ ᱡᱮᱢᱚᱱ ᱪᱟᱞᱟᱣ ᱤᱫᱤ ᱛᱟᱦᱮᱸᱱ ᱢᱟ ᱾
ᱟᱨ ᱱᱚᱣᱟ ᱠᱚᱢᱟ ᱫᱚᱨᱠᱟᱨ ᱜᱮ ᱚᱱᱟ ᱥᱟᱶ ᱛᱮ ᱟᱵᱚᱣᱟᱜ ᱡᱟᱦᱟᱸ ᱟᱭᱳ ᱟᱲᱟᱝ ᱚᱞᱪᱤᱠᱤ ᱛᱮ ᱚᱞᱚᱜ ᱯᱟᱲᱦᱟᱣ ᱮᱛᱚᱦᱚᱵ ᱟᱠᱟᱱᱟ ᱚᱱᱟ ᱠᱚ ᱨᱮ ᱦᱚᱸ ᱟᱵᱚ ᱥᱮᱞᱮᱫ ᱫᱚᱨᱠᱟᱨ ᱾ ᱟᱨ ᱚᱞ ᱚᱞᱚᱜ ᱯᱟᱲᱦᱟᱜ ᱦᱚᱸ ᱪᱮᱫ ᱪᱮᱫᱚᱜ ᱟᱵᱚᱱ ᱪᱮᱫᱟᱜ ᱥᱮ ᱟᱞᱮ ᱦᱚᱸ ᱱᱚᱛᱮᱼᱼ ᱚᱞᱪᱤᱠᱤ ᱛᱮᱞᱮ ᱚᱞ ᱯᱟᱲᱦᱟᱜ ᱠᱟᱱᱟ, ᱟᱫᱚ ᱟᱯᱮ ᱥᱮᱫ ᱫᱚ ᱚᱠᱟ ᱞᱮᱠᱟ?
ᱦᱮᱸ ᱟᱞᱮ ᱥᱮᱫ ᱦᱚᱸ ᱱᱚᱝᱠᱟ ᱥᱟᱱᱛᱟᱲᱤ ᱯᱟᱹᱨᱥᱤ ᱛᱮ ᱜᱮ ᱞᱮ ᱟᱞᱮ ᱦᱚᱸᱞᱮ ᱯᱟᱲᱦᱟᱜ ᱠᱟᱱ ᱜᱮᱭᱟ ᱾
ᱦᱮᱸ ᱚᱱᱟ ᱫᱚ ᱮᱠᱟᱞ ᱜᱮ ᱞᱟᱹᱠᱛᱤ ᱠᱟᱱᱟ ᱡᱮᱦᱮᱛᱩ ᱟᱵᱚ ᱱᱤᱛᱚᱜ ᱨᱮᱱ ᱟᱭᱳᱼᱵᱟᱵᱟ ᱧᱮᱞ ᱦᱩᱭᱩᱜ ᱠᱟᱱᱟ ᱡᱟᱹᱥᱛᱤ ᱡᱮ ᱞᱟᱹᱭᱟ ᱠᱚ ᱡᱮ ᱚᱞᱪᱤᱠᱤ ᱛᱮ ᱚᱞ ᱯᱟᱲᱦᱟᱣ ᱠᱟᱛᱮᱜ ᱪᱮᱫ ᱞᱟᱦᱟ ᱥᱮᱫ ᱫᱚ ᱪᱮᱫ ᱦᱚᱸ ᱚᱱᱠᱟ ᱵᱟᱹᱱᱩᱜ ᱢᱮᱱ ᱠᱷᱟᱱ ᱩᱱᱠᱩ ᱩᱱᱠᱩ ᱵᱩᱡᱷᱟᱹᱣ ᱠᱚ ᱦᱩᱭᱩᱜᱼᱟ ᱡᱮ ᱱᱤᱛᱚᱜ ᱟᱵᱚᱣᱟᱜ ᱚᱞᱪᱤᱠᱤ ᱫᱚ ᱟᱹᱰᱤ ᱞᱟᱦᱟ ᱟᱠᱟᱱᱟ ᱟᱨ ᱚᱱᱟ ᱛᱮ ᱦᱚᱸ ᱟᱵᱚ ᱡᱟᱦᱟᱸᱱᱟᱜᱼᱼ ᱵᱚ ᱦᱟᱢᱮᱴ ᱫᱟᱲᱮᱭᱟᱜᱼᱟ ᱞᱟᱯᱷᱟᱝ ᱴᱷᱟᱶ ᱨᱮ ᱪᱟᱞᱟᱣ ᱠᱟᱛᱮᱫ ᱚᱱᱟ ᱦᱟᱢᱮᱴ ᱫᱚ ᱯᱚᱨᱮ ᱨᱮᱱᱟᱜ ᱠᱟᱛᱷᱟ, ᱟᱵᱚ ᱪᱮᱫᱠᱟ ᱥᱤᱠᱷᱱᱟᱹᱛ ᱵᱚᱱ ᱧᱟᱢᱟ ᱟᱵᱚᱣᱟᱜ ᱟᱹᱨᱤᱪᱟᱹᱞᱤ ᱞᱟᱹᱭᱞᱟᱠᱪᱟᱨ ᱾ ᱱᱤᱭᱟᱹ ᱵᱚᱱ ᱵᱟᱲ ᱵᱟᱲᱟᱭ ᱧᱟᱢᱟᱵᱚᱱ ᱚᱱᱟ ᱜᱮ ᱢᱟᱨᱟᱝ ᱠᱟᱛᱷᱟ ᱾
ᱟᱵᱚᱣᱟᱜ ᱯᱟ ᱟᱵᱚᱣᱟᱜ ᱯᱟᱹᱨᱥᱤ ᱛᱤᱱᱟᱹᱜ ᱞᱟᱦᱟ ᱪᱟᱞᱟᱜ ᱛᱟᱵᱚᱱᱟ ᱟᱵᱚ ᱩᱱᱟᱹᱜ ᱨᱟᱹᱥᱠᱟᱹ ᱟᱵᱚ ᱩᱱᱟᱹᱜ ᱢᱟᱨᱟᱝ ᱴᱷᱟᱶ ᱨᱮᱵᱚᱱ ᱥᱮᱴᱮᱨ ᱫᱟᱲᱮᱭᱟᱜᱼᱟ ᱾ ᱟᱫᱚ ᱟᱵᱚ ᱜᱮ ᱡᱩᱫᱤ ᱡᱩᱫᱤ ᱵᱟᱵᱚᱱ ᱞᱟᱦᱟᱜᱼᱟ ᱛᱟᱦᱚᱞᱮ ᱚᱞᱚᱜ ᱯᱟᱲᱦᱟᱣ ᱨᱮ ᱵᱟᱵᱚᱱ ᱥᱩᱨ ᱠᱚᱣᱟ ᱢᱟᱹᱭ ᱵᱟᱹᱵᱩ ᱛᱟᱠᱚ ᱾ ᱥᱮ ᱜᱚᱼᱵᱟᱵᱟ ᱛᱟᱠᱚ ᱵᱟᱵᱚᱱ ᱵᱩᱡᱷᱟᱹᱣ ᱟᱵᱚ ᱠᱚ ᱨᱮᱱ ᱦᱮᱸ ᱵᱮᱴᱟ ᱵᱮᱴᱤ ᱛᱟᱠᱚ ᱾ ᱱᱚᱣᱟ ᱡᱤᱱᱤᱥ ᱨᱮ ᱠᱚ ᱯᱟᱲᱦᱟᱣ ᱞᱮᱱ ᱠᱷᱟᱱ ᱟᱵᱚᱣᱟᱜ ᱛᱤᱱᱟᱹᱜ ᱥᱚᱦᱞᱮᱜ ᱛᱟᱵᱚᱱᱟ ᱦᱟᱯᱮᱱ
ᱦᱮᱸ ᱾ ᱱᱤᱛᱚᱜ ᱫᱚ ᱚᱱᱟ ᱫᱚ ᱟᱵᱚᱜ ᱜᱮ ᱵᱩᱡᱷᱟᱹᱣ ᱞᱟᱹᱠᱛᱤ ᱠᱟᱱᱟ ᱡᱮᱦᱮᱛᱩ ᱟᱵᱚ ᱫᱚ ᱱᱤᱛᱚᱜ ᱥᱮᱪᱮᱫ ᱟᱠᱟᱱᱟ ᱵᱚᱱ ᱾ ᱚᱱᱟ ᱜᱮ ᱟᱫᱚ ᱚᱱᱟ ᱠᱷᱟᱹᱛᱤᱨ ᱫᱚ ᱟᱵᱚ ᱡᱩᱢᱤᱫ ᱛᱟᱦᱮᱸ ᱫᱚᱨᱠᱟᱨ ᱾ ᱟᱨ ᱱᱤᱛᱚᱜ ᱢᱟ ᱧᱮᱞᱚᱜ ᱠᱟᱱᱟ ᱡᱩᱢᱤᱫ ᱵᱟᱝᱠᱷᱟᱡ ᱵᱟᱢ ᱛᱟᱦᱮᱸ ᱞᱮᱱ ᱠᱷᱟᱱ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱾
ᱦᱳᱭ, ᱡᱩᱢᱤᱫ ᱫᱚ ᱮᱠᱟᱞ ᱜᱮ ᱛᱟᱦᱮᱸ ᱫᱚᱨᱠᱟᱨ ᱾
ᱦᱮᱸ ᱟᱵᱚ ᱯᱟᱹᱦᱤᱞ ᱦᱟᱯᱲᱟᱢ ᱠᱚ ᱵᱤᱫᱟᱹᱞ ᱠᱷᱚᱱᱟᱜ ᱜᱮ ᱡᱮ ᱡᱩᱢᱤᱫ ᱠᱟᱛᱮᱫ ᱜᱮ ᱡᱟᱦᱟᱱᱟᱜ ᱠᱚ ᱧᱟᱢ ᱟᱠᱟᱫᱟ ᱾ ᱟᱨ ᱟᱵᱚ ᱦᱚᱸ ᱚᱱᱠᱟ ᱜᱮ ᱡᱩᱢᱤᱫ ᱵᱟᱝ ᱵᱚᱱ ᱛᱟᱦᱮᱸ ᱞᱮᱱ ᱠᱷᱟᱱ ᱵᱟᱝ ᱵᱚᱱ ᱧᱟᱢ ᱫᱟᱲᱮᱭᱟᱜᱼᱟ ᱾
ᱦᱮᱸ ᱾ ᱦᱟᱯᱲᱟᱢ ᱨᱮᱠᱚ ᱚᱱᱟ ᱠᱟᱛᱷᱟ ᱜᱮ ᱛᱚ ᱠᱚ ᱞᱟᱹᱭ ᱟᱠᱟᱫᱟ ᱡᱮ ᱡᱩᱢᱤᱫ ᱮᱢ ᱛᱟᱦᱮᱸ ᱞᱮᱱᱠᱷᱟᱱ ᱜᱮᱛᱚ ᱫᱟᱲᱮ ᱫᱚ ᱥᱤᱨᱡᱚᱱᱚᱜᱼᱟ ᱟᱨ᱾ ᱟᱨ ᱵᱷᱮᱯᱮ ᱜᱮᱫ ᱞᱮᱱᱠᱷᱟᱱ ᱛᱚ ᱫᱟᱲᱮ ᱢᱟ ᱡᱚᱛᱚᱢ ᱪᱟᱵᱟᱜᱼᱟ, ᱢᱟᱱᱮ ᱟᱵᱚ ᱦᱚᱸᱵᱚᱱ ᱟᱫ ᱪᱟᱵᱟᱜᱼᱟ ᱚᱱᱟ ᱚᱱᱠᱟ ᱾
ᱦᱳᱭ ᱾ ᱚᱱᱟ ᱥᱟᱶᱛᱮ ᱟᱵᱚᱣᱟᱜ ᱥᱟᱶᱛᱟ ᱵᱟᱨᱮ ᱛᱮᱸᱦᱚ ᱵᱟᱲᱟᱭ ᱦᱩᱭᱩᱜ ᱛᱟᱵᱚᱱᱟ, ᱟᱵᱚ ᱚᱠᱟ ᱥᱟᱶᱛᱟ ᱨᱮᱵᱚᱱ ᱡᱟᱱᱟᱢ ᱟᱠᱟᱱᱟ ᱚᱱᱟ ᱨᱮᱱᱟᱜ ᱡᱟᱸᱦᱟ᱾ ᱟᱸ ᱞᱟᱹᱭ ᱟᱹᱨᱤᱪᱟᱹᱞᱤ ᱚᱱᱟ ᱠᱚ ᱵᱟᱵᱚᱫ ᱛᱮ ᱡᱩᱫᱤ ᱟᱵᱚ ᱵᱟᱵᱚᱱ ᱵᱟᱲᱟᱭ ᱧᱟᱢ ᱫᱟᱲᱮᱭᱟᱜᱼᱟ ᱛᱟᱦᱚᱞᱮ ᱟᱵᱚᱨᱮᱱ ᱡᱟᱦᱟᱸᱭ ᱱᱟᱣᱟ ᱯᱤᱲᱦᱤ ᱠᱚ ᱦᱤᱡᱩᱜᱼᱟ ᱩᱱᱠᱩ ᱟᱵᱚ ᱪᱤᱠᱟᱹᱛᱮᱵᱩᱱ ᱞᱟᱹᱭ ᱥᱚᱫᱚᱨ ᱟᱠᱚᱣᱟ ᱡᱮ ᱟᱵᱚ ᱫᱚ ᱱᱚᱝᱠᱟ? ᱵᱟ ᱢᱮᱱᱛᱮ ᱚᱱᱟᱜᱮ
ᱦᱩ ᱟᱵᱚ ᱦᱚᱸ ᱡᱮᱢᱚᱱ ᱱᱩᱱᱟᱹᱜ ᱴᱷᱟᱶ ᱨᱮᱵᱚᱱ ᱥᱮᱴᱮᱨᱚᱜ ᱢᱟ ᱡᱮ ᱟᱵᱚᱱ ᱯᱚᱨᱮᱱ ᱠᱚ᱾ ᱛᱟᱦᱚᱞᱮ ᱡᱟᱦᱱᱟᱜ ᱡᱟᱦᱟᱱ ᱫᱩᱨᱤᱵᱽ ᱨᱮ ᱵᱟ ᱡᱟᱦᱟᱱᱟᱜ ᱡᱤᱱᱤᱥ ᱨᱮᱜᱮ᱾ ᱟᱞᱚ ᱠᱚ ᱮᱴᱠᱮᱴᱚᱲᱮᱜ ᱢᱟ ᱡᱮ ᱦᱮᱸ᱾ ᱟᱵᱚᱨᱮᱱ ᱟᱵᱚ ᱡᱟᱦᱟᱱᱟᱜ ᱵᱟᱵᱚᱱ ᱵᱩᱡᱽ ᱧᱟᱢ ᱛᱤᱭᱚᱜ ᱫᱟᱲᱮᱜ᱾ ᱠᱟᱫᱟ ᱡᱮ ᱚᱱᱟ ᱠᱷᱟᱹᱛᱤᱨ ᱛᱮ ᱩᱱᱠᱩ ᱵᱟᱵᱚᱱ ᱢᱮᱱ ᱫᱟᱲᱮ ᱠᱟᱜ ᱠᱚᱣᱟ ᱾ ᱟᱵᱚ ᱦᱚᱸ ᱱᱩᱱᱟᱹᱜ ᱜᱮ ᱞᱟᱦᱟ ᱪᱟᱞᱟᱜ ᱦᱩᱭᱩᱜ ᱛᱟᱵᱚᱱᱟ ᱛᱟᱭᱱᱚᱢ ᱫᱟᱨᱟᱢ ᱨᱮᱱ᱾ ᱢᱟᱹᱭ ᱵᱟᱹᱵᱩ ᱛᱟᱠᱚ ᱵᱤᱴᱤ ᱛᱟᱠᱚ ᱩᱱᱠᱩ ᱡᱮᱱᱚ ᱟᱞᱚ ᱠᱚ ᱦᱟᱨᱠᱮᱛᱚᱜ ᱢᱟ ᱚᱱᱟ ᱜᱮ᱾
ᱟᱫᱚ ᱱᱚᱜᱼᱚᱭ ᱛᱚ ᱱᱟᱦᱟᱜ ᱡᱩᱜᱽ ᱢᱟ ᱜᱚᱭᱟ ᱟᱫᱷᱩᱱᱤᱠ ᱠᱚᱢᱯᱤᱭᱩᱴᱟᱨ ᱡᱩᱜᱽ ᱥᱮᱴᱮᱨ ᱟᱠᱟᱱᱟ ᱛᱚ᱾ ᱱᱚᱣᱟ ᱠᱷᱚᱱᱟᱜ ᱟᱵᱚᱣᱟᱜ᱾ ᱥᱟᱶᱛᱟ ᱨᱮ ᱟᱹᱰᱤᱜᱟᱱ ᱯᱨᱚᱵᱷᱟᱵᱽ ᱧᱩᱨ ᱧᱩᱨ ᱫᱟᱲᱮᱭᱟᱜᱼᱟ ᱪᱮᱫᱟᱜ ᱥᱮ᱾ ᱱᱚᱜ ᱚᱭ ᱟᱵᱚᱣᱟᱜ ᱴᱨᱟᱠᱴᱚᱨ ᱦᱮᱡ ᱮᱱᱛᱮ ᱱᱟᱦᱮᱞ ᱱᱤᱛᱚᱜ ᱵᱟᱝ ᱧᱮᱞᱚᱜ ᱠᱟᱱ ᱞᱮᱠᱟ ᱜᱮ ᱧᱮᱞᱚᱜ᱾
ᱦᱳᱭ
ᱛᱚ ᱚᱱᱟ ᱠᱚ ᱟᱵᱚ ᱡᱟᱛᱮ ᱵᱚᱱ ᱥᱟᱵ ᱫᱚᱦᱚ ᱫᱟᱲᱮᱜ ᱢᱟ, ᱚᱱᱟ ᱞᱟᱹᱜᱤᱫ ᱵᱚᱱ ᱠᱩᱨᱩᱢᱩᱴᱩᱭᱟ ᱡᱟᱸᱦᱟ ᱫᱚ᱾
ᱦᱮᱸ
ᱱᱤᱛᱚᱜ ᱵᱟᱝ ᱧᱮᱞᱚᱜ ᱠᱟᱱᱟ ᱚᱱᱠᱟ᱾
ᱦᱮᱸ
ᱚᱱᱟ ᱫᱚ ᱟᱵᱚ ᱴᱷᱮᱡ ᱜᱮ᱾ ᱱᱤᱨᱵᱷᱚᱨᱟ ᱡᱮ ᱟᱵᱚ ᱚᱠᱟ ᱞᱮᱠᱟ ᱵᱚᱱ ᱟᱵᱚᱣᱟᱜ ᱥᱟᱶᱛᱟ ᱵᱚᱱ ᱫᱚᱦᱚᱭᱟ᱾
ᱦᱮᱸ
ᱚᱱᱟ ᱜᱮ᱾
ᱚᱱᱟ ᱞᱟᱹᱜᱤᱫ ᱟᱵᱚᱣᱟᱜ ᱡᱟᱸᱦᱟ ᱥᱟᱶᱛᱟ ᱨᱮ ᱥᱟᱯᱟᱯ ᱠᱚ ᱥᱮ ᱮᱸ᱾ ᱡᱟᱸᱦᱟ ᱫᱚ ᱫᱩᱨᱤᱵᱽ ᱠᱚ ᱛᱟᱦᱮᱱᱟ ᱚᱱᱟ ᱫᱚ ᱟᱵᱚ ᱜᱮᱵᱚᱱ ᱥᱟᱵ ᱫᱚᱦᱚᱭ ᱢᱟ᱾
ᱦᱮᱸ ᱟᱵᱚ ᱱᱚᱣᱟ ᱡᱤᱱ ᱫᱩᱨᱤᱵᱽ ᱠᱚ ᱡᱟᱫᱤᱵᱚᱱ ᱫᱚᱦᱚ ᱫᱟᱲᱮᱭᱟᱜ ᱠᱷᱟᱱ ᱟᱵᱚᱣᱟᱜ ᱜᱮ᱾ ᱛᱚ ᱦᱟᱯᱮᱱ ᱫᱤᱱ ᱨᱮ ᱟᱨᱦᱚᱸ ᱱᱟᱯᱟᱭ᱾ ᱛᱟᱵᱱᱟ ᱡᱮ ᱦᱮᱸ ᱟᱵᱚ ᱫᱚ ᱱᱚᱣᱟ ᱟᱹᱨᱤᱪᱟᱹᱞᱤ ᱛᱮᱵᱚᱱ ᱦᱟᱨᱟ ᱨᱟᱠᱟᱵ ᱟᱠᱟᱱᱟ᱾
ᱦᱳᱭ ᱚᱱᱟ ᱫᱚ ᱮᱠᱟᱞᱜᱮ ᱞᱟᱹᱠᱛᱤ ᱠᱟᱱᱟ᱾
ᱚᱠᱛᱚ ᱠᱚᱦᱚᱸ ᱦᱩᱭ ᱦᱮᱡ ᱠᱟᱱᱟ ᱡᱚᱦᱟᱨ ᱜᱮ᱾
ᱦᱮᱸ ᱡᱚᱦᱟᱨ ᱜᱮ᱾
ᱟᱭᱢᱟ ᱥᱟᱨᱦᱟᱣ᱾